ᱦᱮᱸ ᱟᱸᱡᱚᱢᱚᱜ ᱠᱟᱱᱟ᱾
ᱦᱮᱞᱳ᱾
ᱦᱮᱸ ᱦᱮᱸ ᱵᱟᱵᱮᱱ ᱟᱸᱡᱚᱢ ᱧᱟᱢ ᱮᱫᱟ?
ᱦᱳᱭ ᱦᱳᱭ ᱟᱸᱚᱢ ᱧᱟᱢᱚᱜ ᱠᱟᱱᱟ ᱾ ᱟ ᱦᱳᱭ, ᱢᱟ ᱜᱚᱝᱠᱮ ᱛᱚᱵᱮ ᱞᱟᱹᱭ ᱛᱟᱞᱟᱝ ᱢᱮ ᱚᱠᱟ ᱥᱟᱛᱟᱢ ᱱᱤᱭᱮ ᱞᱟᱝ ᱜᱟᱞᱢᱟᱨᱟᱜᱼᱟ?
ᱦᱮᱸᱻ ᱯᱚᱨᱚᱵ ᱯᱚᱨᱵᱟᱥ ᱥᱮ ᱵᱟᱯᱞᱟ ᱟᱹᱨᱤ ᱪᱟᱹᱞᱤ? ᱢᱟ ᱞᱟᱹᱭ ᱵᱮᱱ ᱟᱵᱮᱱ ᱚᱱᱟ ᱴᱟᱜ ᱱᱤᱭᱮ ᱜᱮ ᱜᱟᱞᱢᱟᱨᱟᱣ ᱦᱩᱭᱩᱜᱼᱟ ᱾
ᱟᱪᱪᱷᱟ ᱜᱚᱝᱠᱮ ᱚᱱᱟ ᱠᱚ ᱫᱚ ᱵᱟᱞᱟᱝ ᱜᱟᱞᱢᱟᱨᱟᱣᱟ ᱮᱴᱟᱜ ᱡᱤᱱᱤᱥ ᱜᱮ ᱞᱟᱝᱼᱼ ᱟᱪᱪᱷᱟ ᱜᱚᱝᱠᱮ ᱛᱷᱚᱲᱟ ᱮᱴᱟᱜ ᱟᱞᱟᱝ ᱫᱚᱼᱼ ᱵᱷᱮᱜᱟᱨ ᱡᱤᱱᱤᱥ ᱱᱤᱭᱮ ᱞᱟᱝ ᱜᱟᱞᱢᱟᱨᱟᱣ ᱞᱮᱱᱜᱮ ᱾ ᱛᱚ ᱜᱚᱝᱠᱮ ᱟᱞᱟᱝ ᱫᱚ ᱱᱤᱭᱟᱹ ᱱᱤᱭᱮ ᱱᱤᱡᱮ ᱞᱟᱝ ᱜᱟᱞᱢᱟᱨᱟᱜᱼᱟᱼᱼ ᱡᱮ ᱟᱵᱩ ᱡᱚᱠᱷᱚᱱ ᱟᱵᱩᱨᱮᱱᱼᱼ ᱢᱟᱹᱭ ᱵᱟᱹᱵᱩ ᱛᱟᱠᱚ ᱠᱚ ᱦᱟᱨᱟᱜᱼᱟ ᱥᱮ ᱩᱱᱠᱩ ᱡᱚᱠᱷᱚᱱᱼᱼ ᱡᱚᱠᱷᱚᱱ ᱠᱩ ᱢᱟᱱᱮ ᱡᱟᱦᱟᱸᱭᱼᱼ ᱢᱟᱱᱮ ᱞᱟᱡ ᱨᱮ ᱠᱚ ᱛᱟᱦᱮᱸᱱᱟ, ᱢᱮᱱᱫᱚ ᱯᱨᱮᱜᱽᱱᱮᱱᱴ ᱚᱠᱛᱚ ᱨᱮᱼᱼ ᱩᱱᱤ ᱯᱨᱮᱜᱽᱱᱮᱱᱴ ᱠᱚᱜᱼᱟᱭ ᱡᱟᱦᱟᱸᱭᱼᱼ ᱟᱨ ᱩᱱᱤ ᱯᱨᱮᱜᱽᱱᱮᱱᱴ ᱯᱚᱨ ᱡᱟᱦᱟᱸᱭ ᱢᱟᱹᱭ ᱵᱟᱹᱵᱩ ᱥᱮ ᱠᱚᱞᱮ ᱵᱟᱞᱮ ᱨᱮ ᱡᱟᱸᱦᱟᱭ ᱦᱩᱭᱩᱜᱼᱼ ᱩᱱᱠᱤᱱ ᱥᱮ ᱩᱱᱠᱩ ᱱᱟᱯᱟᱭ ᱫᱚᱦᱚ ᱞᱟᱹᱜᱤᱫ ᱟᱵᱩ ᱪᱮᱫ ᱪᱮᱫ ᱠᱚᱨᱟᱣ ᱫᱚᱨᱠᱟᱨ ᱟᱵᱚᱱ ᱠᱟᱱᱟ?
ᱞᱟᱡ ᱨᱮ ᱛᱟᱦᱮᱸᱱ ᱚᱠᱛᱚ ᱥᱮ ᱡᱟᱱᱟᱢ ᱠᱟᱛᱮᱜ?
ᱦᱮᱸ ᱜᱚᱝᱠᱮ ᱢᱟᱱᱮ ᱢᱤᱫᱴᱮᱱ ᱡᱟᱦᱟᱸ ᱯᱨᱚᱥᱮᱥ ᱱᱚ ᱢᱟᱥ ᱱᱚ ᱫᱤᱱ ᱠᱷᱚᱱ ᱮᱦᱚᱵ ᱠᱟᱛᱮᱜ ᱩᱱᱤᱼᱼ ᱛᱤᱱᱟᱹᱜ ᱫᱤᱱ ᱵᱟᱭ ᱦᱟᱜ ᱠᱟᱱᱟ ᱚᱱᱟ ᱨᱮᱱᱟᱜ ᱛᱷᱚᱲᱟ ᱯᱨᱚᱥᱮᱥ ᱞᱟᱝ ᱜᱚᱞᱯᱷᱚ ᱞᱮᱠᱷᱟᱱ ᱵᱷᱟᱹᱜᱤ ᱦᱩᱭ ᱠᱚᱜᱼᱟ ᱵᱚᱞᱮ ᱾
ᱟᱪᱪᱷᱟ ᱾ ᱟᱹᱞᱤᱧᱟᱜ ᱟᱸ ᱢᱚᱱᱮ ᱛᱮᱫᱚ, ᱢᱟᱱᱮ ᱡᱚᱠᱷᱚᱱ ᱩᱱᱤ ᱞᱟᱡ ᱨᱮ ᱦᱟᱨᱟᱜᱼᱟᱭ ᱩᱱ ᱚᱠᱛᱚ ᱡᱟᱦᱟᱸᱭ ᱩᱱᱤ ᱟᱭᱩ ᱦᱚᱲ ᱥᱮ ᱠᱩᱲᱤ ᱜᱤᱫᱽᱨᱟᱹ ᱩᱱᱤ ᱚᱱᱠᱟ ᱡᱚᱢ ᱧᱩ ᱨᱮ ᱚᱱᱠᱟ ᱵᱷᱟᱞᱤ ᱢᱚᱱᱫᱚ ᱚᱱᱟ ᱫᱷᱮᱭᱟᱱ ᱚᱱᱟᱨᱮ ᱡᱚᱢ ᱧᱩ ᱪᱮᱛᱟᱱ ᱨᱮ ᱥᱟᱶᱛᱮ ᱚᱱᱠᱟ ᱠᱤᱪᱷᱩ ᱮᱠᱥᱟᱨᱥᱟᱭᱤᱡᱽ ᱥᱮ ᱚᱱᱟ ᱵᱮᱭᱟᱢ ᱠᱚᱦᱚᱸ ᱠᱚᱨᱟᱣ ᱟᱨ ᱚᱱᱠᱟᱱ ᱦᱟᱢᱟᱞ ᱠᱟᱹᱢᱤ ᱠᱚ ᱡᱟᱛᱮ ᱚᱱᱠᱟ ᱵᱟᱭ ᱠᱚᱨᱟᱣ ᱢᱟ ᱡᱟᱛᱮ ᱩᱱᱤ ᱩᱱᱤ ᱜᱤᱫᱽᱨᱟᱹ ᱚᱸᱰᱮ ᱚᱥᱩᱵᱤᱫᱷᱟ ᱵᱟᱝ ᱦᱩᱭᱩᱜ ᱛᱟᱭ ᱢᱟ ᱾ ᱟᱨ ᱚᱱᱠᱟ ᱢᱮᱱᱟᱜ ᱜᱮ
ᱦᱳᱭ, ᱦᱳᱭ ᱜᱚᱢᱠᱮ ᱟᱹᱰᱤ ᱱᱟᱯᱟᱭ ᱠᱟᱛᱷᱟ ᱵᱮᱱ ᱢᱮᱱ ᱠᱮᱜᱼᱟ ᱾
ᱦᱮᱸ ᱟᱵᱮᱱᱟᱜ ᱩᱭᱦᱟᱹᱨ ᱞᱮᱠᱟᱛᱮ, ᱦᱮᱸ ᱟᱵᱮᱱᱟᱜ ᱩᱭᱦᱟᱹᱨ ᱞᱮᱠᱟᱛᱮ ᱞᱟᱹᱭ ᱞᱮᱵᱮᱱ ᱾ ᱟᱸᱡᱚᱢ ᱞᱮᱜᱮ ᱞᱤᱧ ᱾
ᱦᱳᱭ ᱜᱚᱢᱠᱮ, ᱟᱹᱰᱤ ᱱᱟᱯᱟᱭ ᱠᱟᱛᱷᱟ ᱵᱮᱱ ᱢᱮᱱᱠᱮᱜᱼᱟ, ᱡᱚᱠᱷᱚᱱ ᱵᱚᱱ ᱵᱟᱲᱟᱭ ᱜᱮᱭᱟ ᱟᱵᱚ ᱟᱵᱚ ᱨᱮᱱ ᱡᱚᱠᱷᱚᱡ ᱮᱨᱟ ᱩᱨᱩ ᱥᱮ ᱟᱨ ᱦᱚᱲ ᱚᱱᱠᱟᱱ ᱠᱩᱡ ᱠᱩ ᱡᱟᱦᱟᱸᱭ ᱠᱩ ᱛᱟᱦᱮᱸᱱᱟ ᱡᱟᱦᱟᱸᱭ ᱠᱚ ᱯᱨᱮᱜᱽᱱᱮᱱᱴᱚᱜᱼᱟ ᱛᱚ ᱩᱱᱠᱩ ᱵᱚᱱ ᱧᱮᱞ ᱠᱚᱣᱟ ᱡᱮ ᱚᱸᱜ ᱚᱝᱜᱚᱱᱵᱟᱲᱤ ᱠᱷᱚᱱ ᱫᱤᱫᱤ ᱢᱩᱱᱤ ᱠᱷᱚᱵᱚᱨ ᱠᱚ ᱦᱟᱛᱟᱣᱟ ᱡᱮ ᱡᱟᱦᱟᱸᱭ ᱱᱚᱝᱠᱟ ᱢᱮᱱᱟᱜ ᱠᱚᱣᱟ ᱥᱮ ᱪᱮᱫ? ᱟᱫᱚ ᱩᱱ ᱚᱠᱛᱚ ᱠᱩ ᱧᱮᱞᱟ ᱦᱟᱸᱜ ᱩᱱᱠᱩ ᱫᱤᱫᱤᱢᱩᱱᱤ ᱛᱟᱠᱩ ᱟᱠᱩ ᱧᱩᱛᱩᱢ ᱠᱚ ᱚᱞ ᱤᱫᱤᱭᱟ ᱥᱮ ᱦᱟᱛᱟᱣ ᱟᱨ ᱯᱚᱨᱮ ᱫᱤᱱ ᱠᱷᱚᱱ ᱜᱮ ᱛᱚ ᱦᱟᱸᱜ ᱟᱸ ᱚᱝᱠᱟ ᱡᱟᱦᱟᱸ ᱤᱭᱟᱹ ᱟᱠᱚᱣᱟᱜ ᱠᱷᱤᱪᱩᱲᱤ ᱠᱚ ᱠᱚ ᱮᱢᱟᱭᱟ ᱵᱚᱞᱮ ᱾ ᱱᱚᱜ-ᱚᱭ ᱡᱟᱦᱟᱸ ᱚᱝᱜᱚᱱᱵᱟᱲᱤ ᱟᱜ ᱟᱨ ᱚᱱ ᱠᱟᱜᱮ ᱧᱮᱞ ᱢᱮ ᱦᱟᱸᱜ ᱢᱟᱱᱮ ᱟᱥᱟ ᱳᱣᱟᱨᱠᱟᱨ ᱡᱟᱦᱟᱸᱭ ᱠᱚ ᱛᱟᱦᱮᱸᱱᱟ ᱢᱮᱱᱫᱚ ᱮᱸ ᱟᱥᱟ ᱨᱮ ᱡᱟᱦᱟᱸᱭ ᱠᱟᱹᱢᱤ ᱩᱱᱠᱩ ᱚᱲᱟᱜ ᱢᱟᱡᱷᱮ ᱢᱟᱡᱷᱮ ᱜᱮ ᱠᱚ ᱪᱟᱞᱟᱜᱼᱟ ᱡᱮ ᱩᱱᱤᱭᱟᱜ ᱡᱟᱦᱟᱸ ᱮ ᱦᱚᱲᱢᱚ ᱴᱷᱤᱠ ᱢᱮᱱᱟᱭ ᱠᱮᱫᱤᱭᱟ ᱥᱮ ᱵᱟᱝ ᱥᱮ ᱮᱸᱻ ᱢᱟᱱᱮ ᱩᱱᱤ ᱢᱟᱱᱮ ᱴᱷᱤᱠ ᱴᱷᱟᱠ ᱡᱚᱢ ᱧᱩ ᱡᱟᱦᱟᱸ ᱵᱮᱱ ᱢᱮᱱ ᱠᱮᱼᱟ ᱟᱵᱮᱱ ᱚᱱᱟ ᱚᱱᱟ ᱠᱚ ᱚᱱᱟ ᱪᱷᱟᱰᱟ ᱠᱟᱛᱮ ᱡᱟᱦᱟᱭ ᱚᱱ ᱮᱱᱟᱹ ᱠᱷᱟᱹᱛᱤᱨ ᱮᱴᱟᱜ ᱠᱩᱧ ᱞᱟᱹᱭᱫᱟ ᱟᱫᱚ ᱱᱚᱝᱠᱟ ᱜᱮ ᱱᱟᱱᱟ ᱨᱚᱠᱚᱢ ᱪᱤᱠ ᱠᱤᱥᱥᱟ, ᱢᱮᱱᱫᱚ ᱵᱟᱲᱟᱭ ᱜᱮᱭᱟᱵᱚᱱ ᱡᱚᱠᱷᱚᱱ ᱯᱨᱮᱜᱱᱮᱱᱴ ᱠᱚ ᱛᱟᱦᱮᱸᱱᱟ ᱩᱱᱠᱩᱣᱟᱜ ᱮᱸᱻ ᱩᱱᱠᱩᱣᱟᱜ ᱦᱚᱲᱢᱚ ᱨᱮᱱᱟᱜ ᱱᱟᱱᱟ ᱨᱚᱠᱚᱢ ᱩᱸ ᱡᱤᱱᱤᱥ ᱮ ᱦᱟᱭᱮᱢ ᱵᱞᱟᱰ ᱯᱨᱮᱥᱟᱨ ᱦᱟᱭᱚᱜᱼᱟ ᱠᱚᱱᱳ ᱥᱚᱢᱚᱭ ᱥᱮ ᱚᱱᱠᱟ ᱟᱭᱨᱚᱱ ᱠᱚᱢᱚᱜᱼᱟ ᱥᱟᱱᱟᱢᱟᱜ ᱨᱚᱠᱚᱢ ᱱᱚᱝᱠᱟ ᱥᱚᱢᱚᱥᱥᱟ ᱧᱮᱞᱚᱜ ᱠᱟᱱᱟ ᱛᱚ ᱩᱱᱠᱩ ᱚᱥᱚᱢᱚᱭ ᱥᱳᱢᱟᱹᱭ ᱚᱱᱠᱟ ᱪᱮᱠᱟᱯ ᱨᱮᱱᱟᱜ ᱠᱩ ᱞᱟᱹᱭ ᱟᱠᱚᱣᱟ ᱥᱮ ᱱᱚᱝᱠᱟ ᱰᱟᱠᱛᱟᱨ ᱵᱷᱟᱜᱤ ᱰᱟᱠᱛᱟᱨ ᱨᱮ ᱨᱮᱭᱟᱜ ᱠᱚ ᱨᱮᱯᱷᱟᱨ ᱨᱮᱭᱟᱜ ᱠᱚ ᱪᱮᱥᱴᱟᱭᱟ ᱡᱮ ᱵᱷᱟᱜᱤ ᱰᱟᱠᱛᱟᱨ ᱠᱚ ᱛᱟᱦᱮᱱ ᱢᱟ ᱮ ᱢᱟᱥᱮ ᱢᱟᱥᱮ ᱪᱮᱠᱟᱯᱚᱜ ᱢᱟ ᱢᱟᱱᱮ ᱱᱚᱝᱠᱟ ᱢᱤᱫᱴᱮᱱ ᱤᱭᱟᱹ ᱠᱚ ᱤᱭᱟᱹᱭ ᱜᱮᱭᱟ᱾ ᱛᱚ ᱱᱚᱝᱠᱟ ᱜᱮ ᱟᱨ ᱱᱟᱱᱟ ᱨᱚᱠᱚᱢ ᱩᱱᱠᱩ ᱡᱮᱢᱚᱱ ᱟᱭᱨᱚᱱ ᱴᱮᱵᱞᱮᱴ ᱠᱚᱠᱚ ᱮᱢᱟ ᱠᱚᱣᱟ᱾ ᱥᱮ ᱱᱚᱝᱠᱟ ᱯᱷᱚᱞᱤᱠ ᱮᱥᱤᱰ ᱠᱚᱠᱚ ᱮᱢᱟ ᱠᱚᱣᱟ ᱛᱚ ᱚᱱᱟ ᱠᱩᱠᱩ ᱮᱢᱟ ᱠᱚᱣᱟ᱾ ᱵᱚᱞᱮ ᱮᱸᱻ ᱛᱚ ᱚᱱᱠᱟ ᱠᱟᱛᱮᱜ ᱜᱮ ᱟᱫᱚ ᱮᱸ ᱟᱫᱚ ᱡᱚᱠᱷᱚᱱ ᱦᱟᱸᱜ ᱮᱸ ᱟᱫᱚ ᱜᱚᱢᱠᱮ ᱛᱷᱚᱲᱟ ᱚᱱᱟ ᱠᱷᱚᱡ ᱞᱟᱦᱟ ᱥᱮᱫ ᱛᱷᱚᱲᱟ ᱞᱟᱹᱭᱵᱮᱱ ᱫᱤᱭᱟᱹ ᱟᱫᱚ ᱛᱟᱭᱚᱢ ᱫᱟᱨᱟᱢ ᱤᱧ ᱟᱵᱟᱨᱤᱧ ᱞᱟᱹᱭᱟ᱾
ᱳ ᱦᱮᱸ ᱢᱟᱱᱮ ᱚᱱᱟ ᱫᱚ ᱪᱮᱠᱟᱯ ᱤᱫᱤ ᱜᱮ ᱞᱟᱜᱟᱜ ᱜᱮᱭᱟ᱾ ᱟᱨ ᱩᱱᱠᱩ ᱦᱚᱸ ᱠᱷᱚᱵᱚᱨ ᱦᱟᱛᱟᱣ ᱤᱫᱤ ᱢᱟᱱᱮ ᱠᱷᱚᱵᱚᱨ ᱚᱱᱟ ᱩᱱ ᱚᱠᱛᱚ ᱫᱚ ᱚ ᱢᱟᱡᱮ ᱢᱚᱫᱽᱫᱷᱮ ᱱᱤᱡᱮ ᱦᱚᱸ ᱰᱟᱠᱛᱟᱨ ᱴᱷᱮᱱ ᱪᱟᱞᱟᱜ ᱦᱳᱭᱳᱜᱼᱟ ᱧᱮᱞ ᱤᱫᱤ ᱦᱳᱭᱳᱜᱼᱟ ᱪᱮᱫᱞᱮᱠᱟ ᱜᱤᱫᱽᱨᱟᱹᱣᱟᱜ ᱚᱵᱚᱥᱛᱟ ᱪᱮᱫ ᱞᱮᱠᱟ ᱢᱮᱱᱟᱜ ᱛᱟᱭᱟ ᱛᱤᱱᱟᱹᱜ ᱴᱟ ᱦᱩᱭᱱᱟ
ᱦᱳᱭ ᱦᱳᱭ ᱦᱳᱭ ᱜᱚᱢᱠᱮ ᱠᱟᱛᱷᱟ ᱫᱚ ᱟᱹᱰᱤ ᱱᱟᱯᱟᱭ ᱵᱮᱱ ᱢᱮᱱ ᱠᱮᱜᱟ ᱚᱱᱠᱟ ᱟᱫᱚ ᱩᱱᱠᱩ ᱜᱮ ᱛᱤᱱᱟᱹᱜ ᱫᱤᱱ ᱱᱟ ᱢᱟᱹᱭ ᱵᱟᱹᱵᱩ ᱥᱮ ᱡᱟᱦᱟᱸᱭ ᱠᱚᱞᱮ ᱵᱟᱞᱮ ᱦᱩᱭᱩᱜ ᱠᱟᱱᱟ ᱩᱱᱟᱹᱜ ᱫᱤᱱ ᱫᱚ ᱱᱚᱝᱠᱟ ᱜᱮ ᱪᱟᱞᱟᱣ ᱛᱟᱦᱮᱸᱱᱟ ᱯᱨᱚᱥᱮᱥ ᱟᱫᱚ ᱡᱚᱠᱷᱚᱱ ᱦᱟᱸᱜ ᱦᱩᱭᱩᱜ ᱟ ᱥᱮ ᱛᱚ ᱡᱩᱫᱤ ᱡᱩᱫᱤ ᱞᱟᱦᱟ ᱛᱮᱫᱚ ᱟᱵᱚᱨᱮᱱ ᱫᱟᱹᱭ ᱵᱩᱫᱷᱤ ᱠᱚ ᱠᱚ ᱛᱟᱦᱮᱱ ᱠᱟᱱ ᱛᱟᱦᱮᱱᱟ ᱥᱮ ᱩᱱᱠᱩᱣᱟᱜ ᱟᱭᱢᱟ ᱨᱚᱠᱚᱢ ᱢᱟᱱᱮ ᱠᱟᱹᱢᱤ ᱦᱚᱨᱟ ᱛᱟᱦᱮᱱ ᱠᱟᱱ ᱛᱟᱠᱚ ᱛᱟᱦᱮᱸᱱᱟ ᱛᱚ ᱜᱚᱢᱠᱮ ᱱᱤᱛ ᱚᱠᱛᱚ ᱥᱟᱵ ᱵᱮᱱ ᱡᱚᱢ ᱧᱩ ᱠᱚᱨᱮᱱᱟᱜ ᱟᱵᱚᱣᱟᱜ ᱢᱟᱱᱮ ᱤᱭᱟᱹ ᱵᱚᱫᱚᱞ ᱠᱟᱱᱟ ᱢᱟᱱᱮ ᱡᱚᱢ ᱧᱩ ᱠᱚ ᱵᱚᱫᱚᱞ ᱠᱟᱱᱟ ᱛᱚ ᱱᱤᱛ ᱚᱠᱛᱚ ᱦᱟᱸᱜ ᱵᱮᱱ ᱧᱮᱞᱟ ᱡᱟᱦᱟᱸᱭ ᱚᱱᱠᱟ ᱯᱨᱮᱜᱱᱮᱱᱴ ᱠᱚᱣᱟᱭ ᱩᱱᱤ ᱫᱚ ᱦᱟᱸᱜ ᱟᱹᱰᱤ ᱜᱷᱟᱹᱲᱤᱡ ᱥᱮ ᱦᱟᱢᱟᱞ ᱦᱚᱲᱢᱚ ᱛᱟᱦᱮᱱᱟ ᱩᱱᱤ ᱫᱚ ᱟᱹᱰᱤ ᱜᱷᱟᱹᱲᱤᱡ ᱫᱚ ᱵᱟᱭ ᱥᱟᱦᱟᱣ ᱫᱟᱲᱮᱭᱟᱜᱼᱟ ᱢᱮᱱᱫᱚ ᱱᱚᱝᱠᱟ ᱥᱤᱡᱟᱨ ᱨᱮᱱᱟᱜ ᱦᱚᱸ ᱤᱭᱟᱹ ᱦᱩᱭ ᱫᱟᱲᱮᱭᱟᱜᱼᱟ ᱛᱚ ᱚᱱᱟ ᱢᱟ ᱦᱳᱭ ᱛᱚ ᱜᱚᱝᱠᱮ ᱱᱚᱜ ᱱᱚᱶᱟ ᱠᱚ ᱡᱤᱱᱤᱥ ᱠᱚᱨᱮ ᱛᱷᱚᱲᱟ ᱫᱷᱮᱭᱟᱱ ᱵᱚᱱ ᱫᱚᱦᱚᱭᱟ ᱪᱮᱫᱟᱜ ᱡᱮ ᱟᱵᱚ ᱞᱟᱦᱟᱛᱮ ᱞᱮᱠᱟ ᱫᱚ ᱟᱫᱚ ᱵᱟᱵᱚ ᱫᱟᱲᱭᱟᱜ ᱠᱟᱱᱟ ᱥᱮ ᱚᱱᱠᱟ ᱠᱩᱲᱤ ᱦᱚ ᱦᱚᱯᱚᱱ ᱦᱚᱸ ᱵᱟᱠᱚ ᱫᱟᱲᱩᱣᱟᱜ ᱠᱟᱱ ᱛᱟᱵᱚᱱᱟ ᱚᱱᱟ ᱠᱷᱟᱹᱛᱤᱨ ᱛᱮ ᱪᱮᱥᱴᱟᱭᱟᱵᱚᱱ ᱡᱮ ᱱᱤᱡᱮᱛᱮ ᱚᱲᱟᱜ ᱨᱮ ᱵᱟᱝ ᱫᱚᱦᱚ ᱠᱟᱛᱮᱫ ᱩᱱ ᱚᱠᱛᱚ ᱮ ᱥᱳᱡᱟ ᱥᱩᱡᱷᱤ ᱟᱵᱚ ᱦᱚᱥᱯᱤᱴᱟᱞ ᱵᱚᱱ ᱤᱫᱤᱭᱮᱢᱟ ᱚᱸᱰᱮ ᱜᱮ ᱦᱟᱸᱜ ᱥᱟᱱᱟᱢ ᱠᱟᱹᱢᱤ ᱦᱚᱨᱟ ᱠᱚᱫᱚ ᱦᱩᱭᱩᱜᱼᱟ ᱦᱳᱭ ᱥᱮ ᱜᱚᱝᱠᱮ ᱪᱮᱫ ᱵᱮᱱ ᱢᱮᱱ ᱮᱫᱟ
ᱦᱮᱸ ᱚᱱᱠᱟ ᱜᱮ ᱫᱚᱨᱠᱟᱨ
ᱦᱳᱭ ᱦᱳᱭ
ᱚᱲᱟᱜ ᱨᱮᱫᱚ ᱟᱹᱰᱤ ᱱᱤᱛᱚᱜ ᱫᱚ ᱦᱩᱭ ᱞᱮᱱᱠᱷᱟᱡ ᱢᱟᱱᱮ ᱤᱭᱟᱹ ᱠᱚᱦᱚᱸ ᱜᱤᱫᱽᱨᱟᱹᱣᱟᱜ ᱦᱚᱸ ᱚᱥᱩᱵᱤᱫᱷᱟ ᱦᱳᱭ ᱫᱟᱲᱮᱭᱟᱜᱼᱟ ᱟᱭᱢᱟ ᱠᱤᱪᱷᱩ ᱜᱮ ᱟᱨ ᱦᱟᱸᱥᱯᱟᱛᱟᱞ ᱤᱫᱤ ᱞᱮᱠᱟᱡ ᱫᱚ ᱚᱸᱰᱮ ᱫᱚ ᱟᱭᱢᱟ ᱠᱤᱪᱷᱩ ᱵᱮᱵᱚᱥᱛᱟ ᱛᱟᱦᱮᱱᱟ ᱩᱱᱠᱩ ᱠᱩ ᱧᱮᱞ ᱫᱟᱨᱟᱢᱟᱠᱚ ᱚᱱᱟ ᱠᱚ
ᱦᱳᱭ ᱦᱳᱭ ᱜᱚᱝᱠᱮ ᱢᱤᱫᱴᱮᱱ ᱵᱷᱟᱹᱜᱤ ᱜᱮᱵᱮᱱ ᱞᱟᱹᱭ ᱠᱟᱜᱼᱟ ᱱᱚᱣᱟ ᱦᱚᱸ ᱪᱮᱫᱟᱜ ᱡᱮ ᱥᱟᱵ ᱟᱵᱮᱱ ᱱᱤᱡᱮ ᱛᱮᱵᱚᱱ ᱰᱚᱠᱴᱚᱨ ᱞᱮᱱᱠᱷᱟᱱ ᱫᱚ ᱵᱟᱝ ᱦᱳᱭᱳᱜᱼᱟ ᱥᱮ ᱟᱫᱚ ᱚᱱᱟᱛᱮ ᱠᱷᱟᱹᱛᱤᱨ ᱛᱮ ᱡᱟᱦᱟᱸᱭ ᱡᱟᱦᱟᱸᱭ ᱡᱟᱸᱦᱟᱸᱭᱟᱜ ᱠᱟᱹᱢᱤ ᱚᱱᱟ ᱫᱚ ᱩᱱᱤ ᱴᱷᱮᱡ ᱜᱮ ᱥᱟᱡᱟᱜᱼᱟ ᱛᱚ ᱱᱚᱝᱠᱟ ᱡᱩᱫᱤ ᱢᱟᱹᱭ ᱵᱟᱹᱵᱩ ᱥᱮ ᱡᱟᱦᱟᱱᱤᱡ ᱜᱮ ᱦᱩᱭᱱᱟ ᱦᱩᱭ ᱯᱚᱨ ᱫᱚ ᱜᱚᱝᱠᱮ ᱠᱮ ᱮ ᱪᱮᱥᱴᱟᱭᱟᱵᱩᱱ ᱥᱮ ᱡᱟᱦᱟᱸᱭ ᱵᱟᱠᱚ ᱵᱟᱲᱟᱭᱟ ᱩᱱᱠᱩ ᱢᱚᱴᱟᱢᱩᱴᱤ ᱢᱤᱫ ᱜᱷᱚᱱᱴᱟ ᱵᱷᱤᱛᱨᱤ ᱛᱮᱜᱮ ᱡᱟᱦᱟᱸ ᱜᱚᱜᱚᱣᱟᱜ ᱛᱚᱣᱟ ᱥᱮ ᱟᱭᱳ ᱛᱚᱣᱟ ᱮᱸ ᱚᱱᱟ ᱫᱚ ᱩᱱᱤ ᱡᱟᱦᱟᱸᱭ ᱠᱚᱞᱮ ᱵᱟᱞᱮ ᱦᱩᱭᱩᱜ ᱩᱱᱤ ᱫᱚ ᱧᱩᱣᱟᱭ ᱜᱮ ᱫᱚᱨᱠᱟᱨ ᱠᱟᱱᱟ ᱪᱮᱫᱟᱜ ᱡᱮ ᱚᱱᱟ ᱛᱚᱣᱟ ᱛᱮᱜᱮ ᱟᱵᱚ ᱱᱟᱱᱟ ᱨᱚᱠᱚᱢ ᱨᱳᱜᱽ ᱢᱟᱱᱮ ᱯᱨᱚᱛᱤᱨᱳᱫᱷ ᱠᱷᱚᱢᱚᱛᱟᱭ ᱵᱟᱲᱦᱟᱣ ᱛᱟᱵᱚᱱᱟ ᱡᱮᱢᱚᱱ ᱠᱤ ᱡᱚᱠᱠᱷᱟ ᱦᱮᱯᱟᱴᱟᱭᱴᱤᱥ ᱮ ᱥᱮ ᱚᱱᱠᱟ ᱱᱟᱱᱟ ᱮ ᱱᱟᱱᱟ ᱨᱚᱠᱚᱢ ᱯᱩ ᱯᱩᱞᱤᱭᱳ ᱚᱱᱮ ᱱᱚᱝᱠᱟᱱ ᱢᱤᱫᱴᱮᱱ ᱢᱤᱫᱴᱮᱱ ᱞᱟᱹᱴᱩ ᱞᱟᱹᱴᱩ ᱡᱟᱦᱟᱸ ᱨᱳᱜᱽ ᱛᱟᱞᱟᱛᱮ ᱢᱟᱱᱮ ᱯᱩᱨᱟᱹ ᱮᱠᱫᱚᱢ ᱢᱟᱱᱮ ᱵᱟᱹᱲᱤᱡ ᱠᱷᱚᱡ ᱮᱠᱫᱚᱢ ᱵᱷᱟᱹᱜᱤ ᱦᱟᱛ ᱨᱮᱵᱩᱱ ᱦᱟᱡᱩᱜᱼᱟ ᱵᱚᱞᱮ ᱢᱟᱱᱮ ᱨᱳᱜ ᱯᱚᱛᱨᱳᱫ ᱠᱷᱚᱢᱚᱛᱟ ᱵᱟᱲᱦᱟᱜ ᱛᱟᱵᱚᱱᱟ ᱦᱳᱭ ᱥᱮ ᱜᱚᱝᱠᱮ ᱪᱮᱜ ᱵᱮᱱ ᱢᱮᱱᱟ ᱱᱚᱣᱟ ᱱᱤᱭᱟᱹ?
ᱦᱮᱸ ᱱᱚᱣᱟ ᱫᱚ ᱮᱠᱫᱚᱢ ᱥᱟᱹᱨᱤ ᱠᱟᱛᱷᱟ ᱵᱮᱱ ᱞᱟᱹᱭ ᱠᱟᱫᱟ ᱟᱨ ᱜᱤᱫᱽᱨᱟᱹ ᱞᱟᱹᱜᱤᱫ ᱫᱚ ᱟ ᱜᱚᱣᱟ ᱥᱮ ᱩᱱᱤ ᱟᱭᱳᱣᱟᱜ ᱛᱚᱣᱟ ᱜᱮ ᱚᱱᱟ ᱮᱠ ᱩᱱ ᱚᱠ ᱛᱚ ᱫᱚ ᱚᱱᱟ ᱜᱤ ᱨᱟᱱ ᱠᱟᱱᱟ ᱚᱱᱟ ᱜᱤ ᱡᱚᱛᱚᱭ ᱠᱟᱹᱢᱤᱭᱟ᱾ ᱟᱸ ᱮᱠ ᱫᱳ ᱢᱟᱥ ᱢᱟᱱᱮ ᱡᱚᱛᱚ ᱫᱤᱱ ᱵᱟᱭ ᱡᱚᱢᱮᱜ ᱡᱚᱛᱚ ᱫᱤᱱ ᱵᱟᱝ ᱦᱩᱭᱩᱜ ᱠᱟᱱ ᱛᱟᱭᱟ ᱛᱚᱛᱚ ᱫᱤᱱ ᱫᱚ ᱚᱱᱟ ᱛᱚᱣᱟ ᱛᱮᱜᱮ ᱥᱟᱶ ᱛᱮ ᱡᱟᱦᱟᱸ ᱚᱱᱟ ᱫᱤᱫᱤᱢᱩᱱᱤ ᱠᱚᱠᱚ ᱚᱱᱟ ᱤᱱᱡᱮᱠᱥᱮᱱ ᱥᱮ ᱴᱤᱠᱟ ᱠᱚᱠᱚ ᱮᱢᱟ ᱠᱚᱣᱟ ᱚᱱᱟ ᱦᱚᱸ ᱦᱟᱛᱟᱣ ᱫᱚᱨᱠᱟᱨ ᱜᱮ᱾
ᱦᱚᱭ ᱦᱚᱭ ᱦᱚᱭ, ᱦᱮᱸ ᱟᱹᱰᱤ ᱱᱟᱯ ᱯᱟᱭ ᱠᱟᱛᱷᱟ ᱵᱮᱱ ᱢᱮᱱ ᱠᱮᱜ-ᱟ, ᱢᱟᱱᱮ ᱱᱚᱜ-ᱚᱭ ᱡᱟᱦᱟᱸ ᱴᱤᱠᱟ ᱨᱮᱱᱟᱜ ᱡᱟᱦᱟᱸ ᱢᱮᱱᱟᱜ ᱠᱟᱫ ᱚᱱᱟ ᱠᱚᱫᱚ ᱡᱟᱦᱟᱸ ᱢᱤᱫᱴᱮᱱ ᱥᱤᱰᱤᱭᱩᱞ ᱛᱟᱦᱮᱱᱟ ᱵᱚᱞᱮ, ᱛᱚ ᱚᱱᱟ ᱥᱤᱰᱤᱭᱩᱞ ᱨᱮᱫᱚ ᱚᱱᱟ ᱫᱚ ᱟᱸᱻ ᱦᱟᱛᱟᱣ ᱜᱮ ᱫᱚᱨᱠᱟᱨ ᱠᱟᱱᱟ ᱵᱟᱠᱷᱟᱱ ᱱᱟᱱᱟ ᱨᱚᱠᱚᱢ ᱛᱟᱭᱚᱢ ᱫᱟᱨᱟᱢ ᱥᱚᱢᱚᱥᱥᱟ ᱧᱮᱞ ᱫᱟᱲᱮᱣᱟᱜ-ᱟ᱾
ᱦᱮᱸ, ᱦᱮᱸ ᱧᱮᱞᱚᱜ ᱜᱮᱭᱟ᱾
ᱦᱚᱭ ᱦᱚᱭ᱾ ᱮᱸ, ᱛᱚ ᱜᱚᱝᱠᱮ ᱩᱱᱤ ᱠᱚᱞᱮ ᱵᱟᱞᱮᱭ ᱦᱩᱭᱱᱟ ᱟᱡ ᱜᱚᱜᱚᱣᱟᱜ ᱛᱚᱣᱟᱭ ᱧᱩ ᱠᱮᱜ-ᱟ᱾ ᱟᱸ, ᱤᱱᱟᱹ ᱛᱟᱨ ᱤᱱᱟᱹ ᱛᱟᱭᱚᱢ ᱦᱩᱭᱩᱜ ᱠᱟᱱᱟ ᱡᱮ ᱱᱚᱝᱠᱟ, ᱮᱸ ᱡᱚᱠᱷᱚᱱ ᱜᱟᱱ ᱪᱷᱚ ᱥᱟᱛ ᱢᱟᱥ ᱜᱟᱱ ᱦᱩᱭᱩᱜ-ᱟ ᱛᱚ ᱩᱱ ᱚᱠᱛᱚ ᱪᱮᱫ ᱪᱮᱠᱟ ᱦᱩᱭᱩᱜ-ᱟ ᱡᱮ ᱟᱵᱚ ᱛᱮᱫᱚ ᱡᱟᱦᱟᱱ ᱡᱤᱱᱤᱥ ᱫᱚ ᱵᱟᱹᱵᱩ ᱡᱚᱢ ᱚᱪᱚᱭᱮᱭᱟ, ᱚᱱᱠᱟ ᱜᱮ ᱰᱚᱠᱴᱟᱨᱟᱜ ᱡᱟᱦᱟᱸ ᱟᱸᱻ ᱡᱩᱜᱽ ᱩᱸ ᱰᱚᱠᱴᱚᱨ ᱡᱩᱫᱤ ᱡᱟᱦᱟᱸ ᱠᱚᱢᱯᱞᱮᱢᱮᱱᱴᱟᱨᱤ ᱡᱟᱦᱟᱸ ᱯᱷᱩᱴ ᱢᱮᱱ ᱫᱚ ᱱᱚᱝᱠᱟᱱ ᱢᱮᱱ ᱫᱚ ᱱᱚᱣᱟ ᱱᱚᱣᱟ ᱠᱚ ᱡᱚᱢ ᱚᱪᱚ ᱫᱟᱲᱤᱭᱟ ᱠᱚᱣᱟ, ᱛᱚ ᱚᱱᱟ ᱜᱮᱵᱚᱱ ᱡᱚᱢ ᱚᱪᱚ ᱠᱚᱣᱟ᱾ ᱦᱳᱭ ᱥᱮ ᱜᱚᱝᱠᱮ ᱪᱮᱫ ᱵᱮᱱ ᱰᱟᱠᱟ?
ᱦᱮᱸ᱾
ᱦᱮᱸ ᱟᱫᱚ ᱜᱚᱝᱠᱮ ᱟᱫᱚ ᱦᱚᱸᱜ-ᱚᱱᱟ ᱪᱮᱜ ᱠᱚ ᱵᱮᱱ ᱞᱟᱹᱜᱤᱫ ᱜᱚᱝᱠᱮ ᱛᱟᱞᱦᱮ ᱞᱟᱹᱭ ᱰᱚᱠᱴᱚᱨ ᱪᱤᱜ ᱠᱚᱭ ᱞᱟᱹᱭ ᱫᱟᱲᱮᱭᱟᱜ-ᱟ ᱡᱮ ᱱᱚᱜ-ᱚᱱᱟ ᱠᱚ ᱡᱚᱢ ᱚᱪᱚᱭ ᱠᱚ ᱵᱮᱱ?
ᱟᱫᱚ ᱩᱱ ᱚᱠᱛᱚ ᱡᱚᱢ ᱜᱤᱫᱽᱨᱟᱹ ᱜᱤᱫᱽᱨᱟᱹ ᱚᱠᱛᱚ ᱫᱚ ᱚᱱᱟ ᱡᱟᱦᱟᱸ ᱞᱟᱹᱵᱤᱫ ᱡᱟᱦᱟᱸ ᱦᱮᱸ ᱚᱠᱟ ᱥᱤᱫᱽᱫᱚ ᱠᱷᱟᱵᱟᱨ ᱥᱮ ᱡᱟᱦᱟᱸ ᱞᱟᱹᱵᱤᱫ ᱜᱮ ᱛᱟᱦᱮᱱ ᱚᱱᱠᱟᱱᱟᱜ ᱪᱷᱚ ᱥᱟᱛ ᱢᱟᱥ ᱵᱚᱭᱚᱥ ᱨᱮᱫᱚ ᱚᱱᱠᱟᱱᱟᱜ ᱠᱚ ᱡᱚᱢ ᱦᱚᱪᱚ ᱠᱚᱣᱟ᱾ ᱡᱟᱛᱮ ᱜᱤᱫᱽᱨᱟᱹᱣᱟᱜ ᱚᱱᱟ ᱦᱚᱡᱚᱢ ᱨᱮ ᱚᱥᱩᱵᱤᱫᱟ ᱵᱟᱝ ᱦᱩᱭᱩᱜ ᱢᱟ᱾
ᱦᱳᱭ ᱜᱚᱝᱠᱮ ᱦᱳᱭ, ᱮᱠᱫᱚᱢ ᱜᱮ ᱥᱟᱹᱨᱤ ᱠᱟᱛᱷᱟ ᱱᱟᱯᱟᱭ ᱠᱟᱛᱷᱟ ᱵᱮᱱ ᱢᱮᱱ ᱠᱮᱜ-ᱟ ᱚᱱᱠᱟ ᱜᱮ ᱚᱝᱠᱟ ᱜᱮ ᱚᱝᱠᱟ ᱜᱚᱢᱠᱮ, ᱩᱸ ᱢᱟᱹᱭ ᱵᱟᱹᱵᱩ ᱛᱟᱠᱚᱣᱟᱜ ᱥᱮ ᱠᱟᱹᱴᱤᱡ ᱠᱟᱹᱴᱤᱡ ᱡᱟᱦᱟᱸᱭ ᱵᱟᱹᱵᱩ ᱛᱟᱠᱩ ᱡᱚᱠᱷᱚᱱ ᱚᱝᱠᱟ ᱪᱷᱚ ᱥᱟᱛ ᱢᱟᱥ ᱠᱚ ᱦᱩᱭᱩᱜ-ᱟ ᱩᱱᱠᱩ ᱞᱟᱹᱜᱤᱫ ᱦᱚᱸ ᱚᱝᱠᱟ ᱡᱚᱢᱟᱜ ᱧᱟᱢᱚᱜ ᱜᱮᱭᱟ ᱵᱟᱡᱟᱨ ᱨᱮ ᱢᱮᱱᱠᱷᱟᱱ ᱚᱱᱟ ᱠᱩ ᱵᱟᱝ ᱠᱷᱚᱡ, ᱵᱟᱝ ᱡᱚᱢ ᱠᱷᱚᱡ ᱡᱮ ᱚᱲᱟᱜ ᱨᱮᱱᱟᱜ ᱡᱟᱦᱟᱸ ᱠᱷᱟᱵᱟᱨ ᱢᱮᱱᱫᱚ ᱠᱷᱤᱪᱩᱲᱤ ᱥᱮ ᱩᱱ ᱠᱟᱱ ᱩᱸ ᱚᱱᱠᱟ ᱠᱟᱨᱭᱟ ᱠᱟᱨᱭᱟ ᱠᱩᱵᱩᱱ ᱡᱚᱢ ᱚᱪᱚ ᱠᱩᱢᱟ ᱩᱸ ᱥᱮ ᱚᱝᱠᱟᱱ ᱚᱱᱟ ᱠᱩᱵ ᱥᱮ ᱚᱱᱠᱟᱱ ᱵᱤᱞᱤ ᱠᱩᱵᱩᱱ ᱡᱚᱢ ᱩᱪᱩ ᱠᱚᱢᱟ ᱡᱮᱢᱚᱱ ᱠᱩᱵ ᱮᱢᱼᱮᱢᱚᱜ ᱜᱮᱭᱟ ᱠᱩ ᱥᱮ ᱚᱝᱜᱚᱱᱣᱟᱲᱤ ᱠᱚᱨᱮ᱾ ᱚ ᱡᱟᱦᱟᱱ ᱚᱱᱟ ᱠᱩᱵᱩᱱ ᱡᱚᱢ ᱦᱚᱪᱚ ᱞᱮᱠᱚ ᱠᱷᱟᱡ ᱟᱹᱰᱤ ᱱᱟᱯᱟᱭ ᱦᱩᱭᱩᱜ ᱜᱮᱭᱟ᱾ ᱦᱳᱭ ᱥᱮ ᱜᱚᱝᱠᱮ, ᱟᱸᱜ ᱦᱳᱭ᱾ ᱟᱨ ᱜᱚᱝᱠᱮ ᱤᱱᱟᱹ ᱪᱷᱟᱰᱟ ᱠᱟᱛᱮᱫ ᱥᱟᱵ ᱠᱟᱜ ᱵᱮᱱ ᱚᱝᱠᱟᱭ ᱦᱟᱨᱟᱭᱮᱱᱟ, ᱢᱟᱹᱭ ᱵᱟᱹᱵᱩ ᱦᱟᱨᱟᱭᱮᱱᱟ᱾ ᱟᱻ ᱛᱟᱨᱯᱚᱨᱮ ᱩᱱᱤᱭᱟᱜ ᱦᱚᱲᱢᱚ ᱦᱚᱸ ᱞᱟᱹᱴᱩᱭᱮᱱ ᱛᱟᱭᱟ, ᱟᱻ ᱩᱱ ᱛᱟᱭᱚᱢ ᱫᱟᱨᱟᱢ ᱩᱱᱤ ᱦᱟᱨᱟ ᱨᱮᱱᱟᱜ ᱫᱟᱭᱤᱛᱛᱚ ᱫᱚ ᱜᱚᱝᱠᱮ ᱥᱩᱫᱩ ᱚᱸ ᱚᱲᱟᱜ ᱨᱮᱱᱟᱜ ᱫᱚ ᱵᱟᱝ ᱠᱟᱱᱟ᱾ ᱦᱳᱭ ᱥᱮ ᱜᱚᱝᱠᱮ ᱪᱮᱫ ᱞᱮᱠᱟ?
ᱵᱟᱦᱚᱸ ᱚᱲᱟᱜ ᱨᱮᱱ ᱢᱚᱛᱚᱡ ᱫᱚ ᱵᱟᱝ, ᱚᱲᱟᱜ ᱨᱮᱱ ᱥᱟᱶ ᱛᱮ ᱚᱱᱮ ᱚᱱᱟᱢ ᱟᱛᱩ ᱨᱮᱭᱟᱜ ᱯᱚᱨᱤᱵᱮᱥ, ᱟᱛᱩ ᱠᱚᱨᱮᱱ ᱦᱚᱸ ᱚᱱᱮ ᱚᱱᱟ ᱠᱚᱨᱮ ᱪᱤᱫᱞᱮᱠᱟᱲ ᱧᱮᱞᱟᱭ ᱯᱚᱨᱤᱵᱮᱥ ᱩᱱᱤ ᱜᱤᱫᱽᱨᱟᱹ ᱦᱚᱸ ᱚᱱᱠᱟ ᱜᱮ ᱦᱟᱨᱟᱜ-ᱟᱭ᱾ ᱟᱫᱚ ᱚᱱᱟ ᱞᱟᱹᱜᱤᱫ ᱛᱮ ᱚᱲᱟᱜ ᱨᱮᱱ ᱥᱟᱶᱛᱮ ᱟᱛᱩ ᱥᱮ ᱚᱱᱟ ᱯᱚᱨᱤᱵᱮᱥ ᱠᱚᱨᱮᱱ ᱦᱮᱸ ᱩᱱ ᱠᱷᱚᱱᱟᱜ ᱵᱷᱟᱞᱤ ᱦᱮᱸ ᱵᱷᱟᱞᱤ ᱫᱤᱠ ᱠᱩ ᱩᱱᱠᱷᱚᱱᱟᱜ ᱜᱤ ᱥᱮᱬᱟ ᱟᱵᱩ, ᱥᱮᱬᱟᱣᱟᱭ ᱦᱩᱭᱩᱜ-ᱟ ᱩᱱᱤ ᱜᱤᱫᱽᱨᱟᱹ᱾ ᱛᱚ ᱚᱱᱟ ᱞᱮᱠᱟ ᱛᱮ ᱦᱟᱨᱟᱭᱮ ᱦᱩᱭᱩᱜ-ᱟ᱾
ᱦᱳᱭ ᱜᱚᱝᱠᱮ ᱟᱹᱰᱤ ᱱᱟᱯᱟᱭ ᱠᱟᱛᱷᱟ ᱵᱮᱱ ᱢᱮᱱ ᱠᱮᱜ-ᱟ ᱦᱮᱸᱛᱚ ᱱᱚᱝᱠᱟ ᱜᱮ ᱡᱟᱦᱟᱸ ᱡᱟᱦᱟᱸᱧ ᱢᱮᱱᱮᱫ ᱠᱟᱱᱟ ᱱᱚᱝᱠᱟ ᱜᱮ, ᱟᱵᱮᱱ ᱡᱟᱦᱟᱸ ᱵᱮᱱ ᱢᱮᱱ ᱠᱮᱜ ᱡᱮ ᱚᱲᱟᱜ ᱥᱟᱶ ᱥᱟᱶᱛᱮ ᱚᱱᱟ ᱥᱚᱢᱟᱡᱽ ᱨᱮᱱ ᱦᱚᱲ ᱠᱚᱣᱟᱜ ᱦᱚᱸ ᱟᱹᱰᱤ ᱢᱟᱨᱟᱝ ᱢᱤᱫᱴᱮᱱ ᱵᱷᱩᱢᱤᱠᱟ ᱯᱟᱞᱚᱱ ᱢᱤᱱᱟᱜ-ᱟ ᱱᱚᱣᱟᱨ ᱨᱮ᱾ ᱟᱸ ᱪᱮᱫᱟᱜ ᱡᱮ ᱡᱟᱦᱟᱸᱱ ᱯᱚᱨᱤᱵᱮᱥ ᱨᱮ ᱡᱟᱦᱟᱸ ᱞᱮᱠᱟ ᱢᱟᱹᱭ ᱵᱟᱹᱵᱩ ᱛᱟᱠᱚ ᱵᱚ ᱛᱟᱦᱮᱸᱱᱟ ᱚᱱᱠᱟ ᱜᱮᱠᱚ ᱦᱳᱭᱳᱜᱼᱟ᱾ ᱟᱡ ᱤᱱᱟᱹ ᱪᱷᱟᱰᱟ ᱠᱟᱛᱮᱫ ᱡᱩᱫᱤ ᱟᱵᱚ ᱵᱩᱱ ᱧᱮᱞᱟ, ᱡᱮ ᱢᱟᱹᱭ ᱵᱟᱹᱵᱩ ᱛᱟᱠᱚ ᱡᱩᱫᱤ ᱚᱱᱠᱟᱱ ᱥᱟᱵ ᱠᱟᱜ ᱵᱮᱱ ᱮᱸ ᱩᱱᱠᱩ ᱡᱩᱫᱤ ᱱᱟᱯᱟᱭ ᱛᱮᱵᱚᱱ ᱢᱟᱱᱮ ᱫᱩᱞᱟᱹᱲ ᱛᱮᱵᱚᱱ ᱦᱟᱨᱟ ᱠᱚᱣᱟ ᱥᱮ ᱩᱱᱠᱩ ᱦᱚᱸ ᱵᱮᱱ ᱧᱮᱞ ᱠᱚᱣᱟ ᱡᱮ ᱮᱸ ᱩᱱᱠᱩ ᱡᱚᱠᱷᱚᱱ ᱚᱞᱚᱜ ᱯᱟᱲᱦᱟᱜ ᱚᱠᱛᱚ ᱥᱮ ᱩᱱᱠᱩᱣᱟᱜ ᱢᱟᱭᱤᱱ ᱦᱚᱸ ᱯᱷᱨᱮᱥ ᱜᱮ ᱛᱟᱦᱮᱸᱱᱟ, ᱦᱳᱭ ᱥᱮ ᱜᱚᱝᱠᱮ ᱪᱮᱫ ᱞᱮᱠᱟ?
ᱦᱮᱸ ᱦᱮᱸ, ᱮᱠᱫᱚᱢ᱾
ᱟᱨ ᱱᱚᱝᱠᱟ ᱡᱩᱫᱤ ᱡᱷᱚᱜᱽᱲᱟ ᱡᱷᱟᱢᱮᱞᱟ ᱥᱮ ᱚᱱᱠᱟᱱ ᱯᱚᱨᱤᱵᱮᱥ ᱥᱮ ᱚᱝᱠᱟ ᱚᱯᱩᱥ ᱴᱤ ᱯᱚᱨᱤᱵᱮᱥ ᱨᱮᱵᱚᱱ ᱫᱚᱦᱚ ᱠᱚᱣᱟ ᱛᱟᱦᱚᱞᱮ ᱟᱹᱵᱩ ᱨᱮᱱ ᱢᱟᱹᱭ ᱵᱟᱹᱵᱩ ᱛᱟᱠᱚ ᱚᱝᱠᱟ ᱠᱚ ᱦᱩᱭᱩᱜᱼᱟ, ᱦᱳᱭ ᱥᱮ ᱜᱚᱝᱠᱮ ᱪᱮᱫ ᱵᱮᱱ ᱢᱮᱱᱫᱟ?
ᱦᱮᱸ ᱮᱠᱫᱚᱢ ᱚᱱᱠᱟ ᱜᱮ ᱡᱟᱦᱟᱸ, ᱞᱮᱠᱟ ᱯᱚᱨᱤᱵᱮᱥ ᱛᱟᱦᱮᱸᱱᱟ ᱚᱱᱠᱟ ᱜᱮᱠᱚ ᱦᱟᱨᱟᱜᱼᱟ᱾ ᱚᱱᱠᱟ ᱜᱤᱠᱚ ᱥᱮᱬᱟᱭᱟ, ᱚᱱᱟᱜᱮ᱾
ᱦᱳᱭ ᱦᱳᱭ ᱦᱳᱭ, ᱦᱮᱸ ᱦᱳᱭ ᱟᱹᱰᱤ ᱱᱟᱯᱟᱭ ᱜᱮ‌ ᱜᱚᱝᱠᱮ᱾ ᱟᱨ ᱤᱱᱟᱹ ᱤᱱᱟᱹ ᱛᱟᱭᱚᱢ ᱦᱟᱸᱜ ᱥᱟᱵ ᱵᱮᱱ ᱜᱚᱝᱠᱮ ᱟᱫᱚ ᱩᱱᱤ ᱮᱸ ᱵᱟᱹᱵᱩ ᱛᱷᱚᱲᱟᱭ ᱦᱟᱨᱟᱭᱮᱱᱟ ᱟᱸ ᱟᱫᱚ ᱮᱨᱯᱚᱨ ᱫᱚ ᱥᱟᱵ ᱠᱟᱜ ᱵᱮᱱ ᱫᱚᱥ ᱵᱚᱪᱷᱚᱨ ᱜᱟᱱᱮ ᱦᱳᱭᱱᱟ, ᱛᱚ ᱫᱚᱥ ᱵᱚᱪᱷᱚᱨ ᱵᱚᱭᱮᱥ ᱨᱮ ᱜᱚᱝᱠᱮ ᱩᱱᱤ ᱵᱟᱹᱵᱩ ᱛᱟᱦᱚᱞᱮ ᱥᱮ ᱢᱟᱹᱭ ᱡᱟᱦᱟᱸᱭ ᱩᱱᱤ ᱫᱚ ᱪᱮᱜ ᱞᱮᱠᱟ ᱢᱟᱱᱮ ᱡᱚᱛᱱᱚ ᱫᱚᱨᱠᱟᱨᱟ ᱜᱚᱝᱠᱮ?
ᱦᱮᱸ ᱩᱱᱤ ᱫᱚ ᱚᱱᱠᱟ ᱥᱮᱸᱬᱟᱣᱟᱭ ᱦᱳᱭᱳᱜᱼᱟ ᱡᱮ ᱱᱚᱣᱟ ᱠᱚᱫᱚ ᱢᱚᱸᱡᱟᱜ ᱠᱟᱱᱟ ᱱᱚᱣᱟ ᱠᱚᱫᱚ ᱵᱟᱹᱲᱤᱭᱟᱜ ᱠᱟᱱᱟ, ᱥᱟᱶᱛᱮ ᱩᱱ ᱫᱚ ᱩᱱᱤ ᱫᱚ ᱡᱟᱦᱟᱸ ᱞᱟᱹᱴᱩ ᱦᱚᱲᱮ ᱧᱮᱞ ᱠᱚᱣᱟ ᱚᱱᱟᱜᱮ ᱥᱮᱸᱬᱟᱭᱟ ᱥᱮ ᱛᱚ ᱟᱵᱩ ᱩᱱᱤ ᱥᱟᱢᱟᱝ ᱨᱮ
ᱦᱳᱭ ᱜᱚᱢᱠᱝᱮ ᱟᱵᱮᱱ ᱡᱟᱦᱟᱸ ᱠᱟ ᱦᱳᱭ ᱜᱚᱝᱠᱮ ᱟᱵᱮᱱ ᱡᱟᱦᱟᱸ ᱠᱟᱛᱷᱟ ᱵᱮᱱ ᱞᱟᱹᱭ ᱠᱮᱜᱼᱟ ᱟᱹᱰᱤ ᱴᱷᱤᱠ ᱠᱟᱛᱷᱟ ᱜᱮᱵ ᱮᱱ ᱢᱮᱱ ᱠᱟᱫ᱾ ᱚᱱᱟ ᱢᱟᱹᱭ ᱵᱟᱹᱵᱩ ᱛᱟᱠᱚ ᱥᱮ ᱡᱟᱦᱟᱸᱭ ᱠᱚ ᱛᱟᱦᱮᱸᱱᱟ ᱠᱟᱹᱴᱤᱡ ᱩᱢᱟᱹᱨ ᱨᱮᱱ ᱩᱝᱠᱩ ᱫᱚ ᱥᱟᱢᱟᱝ ᱨᱮ ᱡᱟᱦᱟᱸ ᱠᱚ ᱧᱮᱞ ᱧᱟᱢᱟ ᱚᱱᱟ ᱜᱮᱠᱩ ᱢᱚᱱᱮᱭᱟ ᱡᱮ ᱱᱚᱣᱟ ᱜᱮ ᱴᱷᱤᱠᱟ ᱛᱚ ᱚᱱᱟ ᱠᱷᱟᱹᱛᱤᱨ ᱛᱮ ᱟᱵᱳ ᱡᱟᱦᱟᱸ ᱫᱟᱭᱤᱛᱛᱚ ᱠᱟᱛᱮᱫ ᱱᱚᱝᱠᱟ ᱵᱚᱱ ᱢᱮᱛᱟ ᱠᱚᱢᱟ ᱡᱮ ᱮᱸᱻ ᱱᱚᱣᱟ ᱠᱚᱫᱚ ᱵᱟᱹᱲᱤᱡ ᱴᱷᱤᱠ ᱨᱮᱱᱟᱜ ᱵᱩᱱ ᱵᱩᱡᱷᱟᱹᱣ ᱠᱩᱢᱟ ᱢᱮᱱᱫᱚ ᱚᱝᱠᱟᱱ ᱟᱭᱢᱟ ᱡᱤᱱᱤᱥ ᱜᱮ ᱢᱮᱱᱟᱜ ᱜᱮᱭᱟ ᱟᱵᱚ ᱥᱚᱢᱟᱡᱽ ᱨᱮ ᱟᱭᱢᱟ ᱠᱟᱹᱴᱤᱡ ᱠᱟᱹᱴᱤᱡ ᱢᱟᱹᱭ ᱵᱟᱹᱵᱩ ᱠᱚ ᱢᱚᱞᱮᱥᱴᱼᱚᱜ ᱜᱮᱭᱟ ᱢᱮᱱᱫᱚ ᱱᱚᱝᱠᱟ ᱢᱟᱱᱮ ᱵᱟᱹᱲᱤᱡ ᱡᱤᱱᱤᱥ ᱛᱮᱠᱚ ᱤᱭᱟᱹᱜ ᱜᱮᱭᱟ ᱛᱚ ᱚᱱᱟ ᱫᱚ ᱵᱟᱹᱠᱩ ᱵᱟᱲᱟᱭᱟ ᱩᱱ ᱚᱠᱛᱚ, ᱛᱚ ᱱᱚᱣᱟ ᱱᱤᱭᱟᱹ ᱛᱷᱚᱲᱟ ᱵᱟᱨᱯᱮ ᱠᱟᱛᱷᱟ ᱡᱩᱫᱤ ᱵᱮᱱ ᱞᱟᱹᱭ ᱞᱮᱠᱷᱟᱱ ᱵᱷᱟᱹᱜᱤ ᱦᱩᱭ ᱠᱚᱜᱼᱟ ᱜᱚᱝᱠᱮ᱾
ᱦᱮᱸ ᱱᱤᱛᱚᱜ ᱫᱚ ᱚᱠᱛᱚ ᱦᱚᱸ ᱪᱟᱵᱟᱭᱱᱟ, ᱛᱟᱦᱚᱞᱮ ᱦᱟᱸᱜ ᱯᱚᱨᱮ ᱟᱨᱚ ᱜᱟᱞᱢᱟᱨᱟᱣ ᱦᱳᱭᱳᱜᱼᱟ ᱱᱚᱣᱟ ᱵᱟᱨᱮ ᱛᱮᱜᱮ᱾
ᱟᱪᱪᱷᱟ, ᱴᱷᱤᱠ ᱜᱮᱭᱟ ᱜᱚᱝᱠᱮ ᱛᱚᱵᱮ ᱢᱟ᱾
ᱦᱮᱞᱳᱣ᱾ ᱦᱳᱭ ᱡᱚᱦᱟᱨ ᱜᱮ᱾
ᱦᱳᱭ ᱦᱳᱭ ᱢᱟ᱾